ᱦᱮᱞᱳ,
ᱦᱮᱞᱳ,
ᱦᱮᱸ ᱡᱚᱦᱟᱨ ᱜᱮ ᱾
ᱡᱚᱦᱟᱨ ᱜᱮ ᱾
ᱦᱩᱸ ᱥᱟᱹᱜᱩᱱ ᱥᱮᱛᱟᱜ ᱾
ᱥᱟᱹᱜᱩᱱ ᱥᱮᱛᱟᱜ ᱾
ᱪᱮᱫ ᱠᱚᱵᱤᱱ ᱪᱤᱠᱟᱹ ᱵᱟᱲᱟᱭᱮᱫᱼᱟ ᱛᱟᱦᱚᱞᱮ?
ᱟᱨ ᱪᱮᱫ ᱦᱚᱸ ᱵᱟᱝᱜᱮ ᱚᱲᱟᱜ ᱠᱚᱨᱮ ᱜᱮ ᱱᱤᱛᱚᱜ ᱫᱚ ᱾
ᱟᱪᱪᱷᱟ, ᱱᱟᱯᱟᱭ ᱵᱟᱲᱟ ᱜᱮᱛᱚ?
ᱦᱮᱸ, ᱱᱟᱯᱟᱭ ᱵᱟᱲᱟ ᱜᱮ ᱮᱠᱷᱚᱱ ᱫᱚ ᱾
ᱟᱪᱪᱷᱟ, ᱚᱲᱟᱜ ᱠᱚᱨᱮᱱ ᱥᱟᱱᱟᱢ ᱠᱚ? ᱱᱚᱛᱮᱱᱟᱜ ᱪᱮᱫ ᱞᱮᱠᱟ ᱞᱤᱧ ᱞᱟᱹᱭ ᱟᱵᱮᱱᱟ, ᱥᱮᱛᱟᱜ ᱥᱮᱛᱟᱜ ᱫᱚ ᱮᱠᱴᱩᱼᱼ ᱰᱩᱰᱨᱩᱜ ᱵᱟᱲᱟ ᱞᱮᱫ ᱜᱮ ᱨᱤᱢᱤᱞ ᱨᱤᱢᱤᱞ ᱛᱟᱦᱮᱸ ᱠᱟᱱᱟ᱾ ᱱᱮᱜᱼᱮ ᱦᱟᱞᱠᱟ ᱥᱤᱛᱼᱼ ᱥᱤᱛᱩᱝ ᱠᱚ ᱨᱟᱠᱟᱵ ᱵᱟᱲᱟᱜ ᱠᱟᱱᱟ, ᱟᱫᱚ ᱪᱮᱫ ᱪᱤᱠᱟᱹᱜ ᱠᱟᱱᱟ ᱦᱟᱸᱜ ᱯᱚᱨᱮᱛᱮ ᱞᱟᱹᱭ ᱵᱟᱝ ᱜᱟᱱᱚᱜ ᱠᱟᱱᱟ ᱾
ᱚ ᱦᱚᱸᱳ᱾
ᱚᱱᱛᱮ ᱜᱮ ᱚᱠᱟᱞᱮᱠᱟ?
ᱱᱚᱛᱮ ᱢᱟ ᱫᱟᱜ ᱵᱟᱲᱟᱭᱮᱫᱟᱭ, ᱮᱠᱷᱚᱱᱚ ᱦᱟᱞᱠᱟ ᱦᱟᱞᱠᱟ ᱾
ᱟᱪᱪᱷᱟ, ᱟᱪᱪᱷᱟ ᱮᱠᱷᱚᱱᱳ ᱵᱟᱝᱼᱼ ᱛᱟᱦᱚᱞᱮ, ᱦᱚᱞᱟ ᱪᱮᱫᱮ ᱞᱮᱼᱼ ᱫᱟᱜ ᱵᱟᱲᱟ ᱠᱮᱫᱟᱭ ᱥᱮ ᱵᱟᱝ ᱚᱱᱛᱮ ᱟᱯᱮ ᱚᱱᱛᱮ ᱫᱚ? ᱟᱞᱮᱥᱮᱫ ᱢᱟ ᱫᱟᱜ ᱵᱟᱲᱟ ᱠᱮᱫ ᱜᱮᱭᱟᱭ ᱵᱷᱟᱜᱤ ᱜᱮ ᱾
ᱦᱮᱸ ᱟᱞᱮ ᱥᱮᱱ ᱦᱚᱸ ᱟᱹᱰᱤ ᱡᱳᱨ ᱜᱮ ᱫᱟᱜ ᱵᱟᱲᱟ ᱠᱮᱜᱼᱟᱭ, ᱟᱫᱚ ᱛᱤᱨᱤᱥᱟ ᱡᱩᱱ ᱛᱟᱦᱮᱸ ᱠᱟᱱᱟ ᱾ ᱦᱚᱞᱟ ᱫᱚ ᱟᱫᱚ ᱛᱟᱦᱞᱮ ᱚᱱᱟ ᱫᱟᱜ ᱠᱷᱟᱹᱛᱤᱨ ᱛᱮ ᱵᱷᱟᱜᱤ ᱴᱷᱤᱠ ᱢᱟᱱᱟᱣ ᱵᱟᱝ ᱦᱩᱭ ᱞᱮᱱᱟ ᱟᱨᱠᱤ ᱾
ᱟᱪᱪᱷᱟ, ᱟᱪᱪᱷᱟ ᱾ ᱚᱱᱠᱟᱜᱮ ᱟᱞᱮ ᱠᱚᱦᱚᱸ, ᱥᱟᱹᱛ ᱥᱟᱯᱲᱟᱣ ᱞᱮᱱ ᱜᱮᱭᱟᱞᱮ ᱵᱷᱟᱜᱮ ᱜᱮ ᱾ ᱢᱮᱱᱠᱷᱟᱱ ᱮᱢᱚᱱ ᱚᱠᱛᱚᱨᱮ ᱫᱟᱜ ᱠᱮᱫᱟᱭ, ᱡᱟᱦᱟᱸ ᱫᱚ ᱢᱟᱡᱟᱱ ᱛᱟᱨᱟᱥᱤᱧ ᱛᱤᱱ ᱪᱟᱨ ᱵᱟᱡᱮ ᱥᱮᱫ ᱾ ᱛᱟᱦᱚᱞᱮ ᱠᱷᱟᱱ ᱫᱚᱼᱼ ᱵᱟᱝ ᱦᱩᱭᱞᱮᱱ ᱜᱮᱭᱟ ᱪᱮᱨᱦᱟ ᱥᱟᱹᱦᱤᱡ ᱫᱚ, ᱦᱩᱭ ᱫᱚ ᱦᱩᱭ ᱮᱱᱟ ᱩᱱᱟᱹᱜᱴᱟ ᱪᱮᱨᱟ ᱥᱟᱦᱤᱡ ᱫᱚ ᱵᱟᱝ ᱦᱩᱭ ᱞᱮᱱᱟ ᱾
ᱚ ᱦᱚᱸ ᱟᱞᱮ ᱥᱮᱫ ᱫᱚ ᱟᱹᱰᱤ ᱢᱟᱲᱟᱝ ᱠᱷᱚᱱᱟᱜ ᱜᱮᱭ ᱫᱟᱜ ᱮᱫ ᱜᱮᱭᱟᱭ, ᱚᱱᱮ ᱳᱭ ᱮᱜᱟᱨᱚ ᱮᱜᱟᱨᱼᱼ ᱮᱠᱴᱟ ᱥᱮᱠ ᱠᱷᱱᱟᱜ ᱟᱨᱠᱤ ᱾
ᱟᱪᱪᱷᱟ, ᱟᱪᱪᱷᱟ ᱾
ᱟᱫᱚ ᱩᱱᱫᱚ ᱢᱟᱱᱮ ᱡᱳᱨᱫᱟᱨᱠᱤ ᱯᱩᱡᱟᱹ ᱪᱟᱞᱟᱜ ᱠᱟᱱ ᱛᱟᱦᱮᱱᱟ ᱾ ᱯᱟᱹ ᱯᱩᱡᱟᱹ ᱠᱚ ᱦᱩᱭᱩᱜ ᱠᱟᱱ ᱛᱟᱦᱮᱱᱟ ᱟᱫᱚᱼᱼ ᱮ ᱛᱚᱠᱷᱚᱱ ᱜᱮ ᱟᱨᱮ ᱫᱟᱜ ᱜᱚᱫ ᱠᱟᱜᱼᱟ ᱾ ᱟᱫᱚᱼᱼ ᱟᱨ ᱠᱟᱹᱴᱤᱡ ᱦᱚᱲ ᱠᱚᱦᱚᱸ ᱠᱚ ᱫᱟᱹᱲ ᱵᱟᱲᱟ ᱠᱮᱜᱼᱟ ᱛᱚᱠᱷᱚᱱ ᱫᱚ ᱾
ᱦᱮᱸ ᱟᱫᱚ ᱚᱱᱮ ᱚᱱᱠᱟ ᱫᱟᱜ ᱡᱟᱹᱲᱤ ᱞᱮᱠᱷᱟᱱ ᱫᱚ ᱦᱚᱲ ᱠᱚᱢᱟᱠᱚ ᱫᱟᱹᱲ ᱜᱮ, ᱚᱠᱟ ᱪᱮᱫ ᱠᱚ ᱪᱤᱠᱼᱼ
ᱦᱩᱸ ᱦᱩᱸ ᱦᱚᱭ ᱦᱚᱭ ᱾
ᱦᱩᱸ ᱛᱟᱦᱞᱮ ᱩᱱᱠᱩ ᱟᱨᱚ ᱡᱟᱣᱨᱟᱜ ᱛᱮ ᱴᱟᱭᱤᱢᱮ ᱦᱟᱛᱟᱣ ᱛᱟᱠᱚᱣᱟ ᱦᱟᱸᱜ ᱾
ᱦᱳᱭ ᱦᱳᱭ ᱩᱱᱠᱩ ᱡᱟᱣᱨᱟᱜ ᱛᱮ ᱟᱨᱦᱚ ᱴᱟᱭᱤᱢᱮ ᱦᱟᱛᱟᱣᱟ ᱛᱚᱵᱮ ᱛᱚ ᱾
ᱛᱟᱦᱚᱞᱮ ᱪᱮᱫ ᱞᱮᱠᱟᱯᱮ ᱢᱟᱱᱟᱣ ᱵᱟᱲᱟ ᱠᱮᱫᱼᱟ ᱨᱟᱹᱥᱠᱟᱹ ᱥᱟᱺᱦᱤᱡ ᱜᱮ?
ᱟᱞᱮ ᱥᱮᱫ ᱨᱟᱹᱥᱠᱟᱹ ᱥᱟᱦᱤᱡ ᱵᱚᱞᱛᱮ ᱚᱱᱠᱟ ᱫᱟᱜ ᱠᱮᱫᱟᱭ ᱛᱚ, ᱟᱨ ᱟᱹᱰᱤ ᱜᱷᱟᱹᱲᱤᱡ ᱫᱟᱜ ᱠᱮᱫ ᱜᱮᱭᱟ ᱳᱭ ᱪᱟᱨᱴᱟ ᱵᱟᱡᱟᱜ ᱫᱷᱟᱹᱵᱤᱡ ᱫᱚ ᱯᱩᱨᱟᱹ ᱫᱟᱜ ᱜᱮ᱾ ᱫᱟᱜ ᱜᱮ ᱵᱟᱭ ᱵᱚᱱᱫᱚᱭᱮᱫ ᱛᱟᱦᱮᱸᱱᱟᱭ ᱟ ᱛᱵᱩ ᱨᱮᱦᱚᱸ ᱤᱱᱠᱟᱹ ᱛᱮᱜᱮ ᱟᱨᱠᱤ ᱚᱱᱠᱟ ᱯᱩᱡᱟᱹ ᱵᱟᱲᱟ ᱠᱚᱫᱚ ᱦᱩᱭᱩᱜ ᱠᱟᱱ ᱛᱟᱦᱮᱸᱫ ᱜᱮᱭᱟ᱾ ᱟᱫᱚ ᱚᱱᱠᱟ ᱛᱮᱜᱮ ᱟᱨᱠᱤ ᱫᱟᱜ ᱫᱟᱜ ᱛᱮᱜᱮ ᱯᱩᱡᱟᱹ ᱠᱚᱫᱚ ᱪᱟᱵᱟᱭᱮᱱᱟ᱾ ᱛᱟᱨ ᱯᱚᱨᱮ ᱟᱨᱚ ᱠᱤᱪᱷᱩᱜᱟᱱ ᱢᱟᱱᱮ ᱠᱤᱪᱷᱩᱜᱟᱱ ᱟᱨᱠᱤ ᱚᱱᱠᱟ ᱠᱚᱢᱯᱤᱴᱤᱥᱮᱱ ᱠᱚ ᱫᱚᱦᱚ ᱞᱮᱫ ᱛᱟᱦᱮᱸ ᱞᱮ ᱟᱨᱠᱤ, ᱡᱟᱦᱟᱸ ᱫᱚ ᱮᱭ ᱡᱮᱢᱚᱱ ᱟᱵᱚᱣᱟᱜ ᱥᱟᱯᱟᱵ ᱠᱟᱛᱮᱜ ᱟᱨᱠᱤ, ᱚᱱᱚᱲᱮ ᱠᱚ ᱛᱟᱦᱮᱸ ᱠᱟᱱᱟ ᱵᱮᱥ ᱟᱨ ᱦᱮᱸ ᱟᱨ ᱚᱱᱮ ᱤᱭᱟᱹ ᱟᱨᱠᱤ ᱚᱱᱮ ᱟᱸᱜᱼᱥᱟᱨ ᱛᱩᱧ ᱚᱱᱟ ᱠᱚ ᱛᱟᱦᱮᱸ ᱠᱟᱱᱟ ᱾ ᱦᱮᱸ ᱚᱱᱟ
ᱠᱩᱲᱤ ᱜᱤᱫᱽᱨᱟᱹ ᱠᱚᱲᱟ ᱜᱤᱫᱽᱨᱟᱹ ᱠᱚᱣᱟᱜ ᱾
ᱚ ᱦᱩᱭ ᱵᱟᱲᱟ ᱞᱮᱱᱟ ᱥᱮ ᱵᱟᱝ ᱛᱟᱦᱚᱞᱮ?
ᱦᱮᱸ ᱦᱩᱭ ᱫᱚ ᱦᱩᱭᱱᱟ ᱟᱫᱚ ᱟᱹᱭᱩᱵ ᱦᱩᱭᱱᱟ ᱟᱨᱠᱤ ᱫᱟᱜ ᱵᱚᱱᱫᱚ ᱠᱟᱛᱮ ᱾ ᱢᱟᱡᱟᱱ ᱵᱮᱲᱟ ᱛᱚ ᱟᱫᱚ ᱥᱚᱲᱤ ᱠᱚ ᱡᱚᱢ ᱵᱟᱲᱟ ᱠᱟᱛᱮᱜ ᱛᱟᱯᱚᱨᱮ ᱟᱫᱚ ᱚᱱᱟ ᱟᱨᱟᱢᱵᱚᱭᱱᱟ ᱟᱨᱠᱤ᱾ ᱟᱫᱚ ᱟᱹᱭᱩᱵ ᱮᱱᱟ ᱾
ᱟᱪᱪᱷᱟ ᱾ ᱟᱞᱮ ᱦᱚᱸ ᱫᱚᱦᱚ ᱫᱚᱞᱮ ᱫᱚᱦᱚ ᱵᱟᱲᱟ ᱞᱮᱫ ᱜᱮᱭᱟ ᱾ ᱟᱞᱮ ᱴᱷᱮᱱ ᱦᱚᱸ ᱚᱱᱠᱟ ᱜᱮ ᱚᱱᱚᱲᱦᱮ ᱠᱚ ᱛᱟᱦᱮᱸ ᱠᱟᱱᱟ ᱵᱷᱮᱡᱟ ᱛᱩᱧ ᱠᱚ ᱛᱟᱦᱮᱸ ᱠᱟᱱᱟ ᱾ ᱢᱮᱱᱠᱷᱟᱱ ᱵᱮᱡᱷᱟ ᱛᱩᱧ ᱫᱚ ᱚᱱᱟ ᱫᱟᱜ ᱠᱮᱫ ᱠᱷᱟᱹᱛᱤᱨ ᱨᱮ ᱟᱫᱚ ᱚᱱᱟ ᱫᱚ ᱵᱟᱝᱞᱮ ᱦᱩᱭ ᱦᱚᱪᱚ ᱫᱟᱲᱮᱭᱟᱫᱟ ᱾
ᱦᱩᱸ ᱛᱟᱦᱚᱞᱮ ᱟᱵᱮ ᱱᱟᱜ ᱟᱹᱛᱩ ᱫᱤᱥᱚᱢ ᱫᱚ ᱚᱠᱟ ᱠᱚᱨᱮ?
ᱟᱞᱤᱧᱟᱜ ᱟᱹᱛᱩ ᱫᱤᱥᱚᱢ ᱵᱟᱸᱠᱩᱲᱟ ᱾
ᱟᱪᱪᱷᱟ ᱟᱪᱪᱷᱟ ᱾
ᱟᱵᱤᱱᱟ ᱫᱚ?
ᱟᱹᱞᱤᱧ ᱦᱚᱸ ᱵᱟᱸᱠᱩᱲᱟ ᱠᱷᱚᱱ ᱜᱮᱞᱤᱧ ᱞᱟᱹᱭᱫᱟ ᱾
ᱚ ᱟᱪᱪᱷᱟ ᱟᱪᱪᱷᱟ ᱾
ᱛᱟᱦᱚᱞᱮ ᱚᱞᱚᱜ ᱯᱟᱲᱦᱟᱣ ᱠᱚᱫᱚ ᱛᱤᱱᱟᱹᱜ ᱦᱟᱹᱵᱤᱡ ᱥᱮ ᱵᱟᱹᱜᱤ ᱵᱟᱲᱟ ᱟᱠᱟᱫ ᱜᱮᱭᱟ ᱵᱮᱱ?
ᱚᱞᱚᱜ ᱯᱟᱲᱦᱟᱣ ᱠᱚ ᱴᱩᱣᱮᱞ ᱯᱟᱥ ᱦᱩᱭ ᱠᱟᱱᱟ ᱟᱫᱚ ᱟᱹᱣᱨᱤ ᱵᱷᱩᱨᱛᱤᱟ ᱠᱚᱞᱮᱡ ᱠᱚᱨᱮ,
ᱦᱮᱸ ᱟᱪᱪᱷᱟ ᱟᱪᱪᱷᱟ ᱾
ᱵᱷᱚᱨᱛᱤ ᱦᱩᱭᱩᱜ ᱞᱟᱹᱜᱤᱫᱼᱟ ᱟᱫᱚ ᱪᱟᱞᱟᱜ ᱠᱟᱱᱟ ᱛᱚ,
ᱦᱳᱭ ᱱᱤᱛᱚᱜ ᱢᱟ ᱵᱷᱩᱨᱛᱤ ᱢᱟ ᱪᱟᱞᱟᱜ ᱠᱟᱱ ᱜᱮ ᱜᱚᱴᱟ ᱜᱮᱛᱚ ᱱᱤᱭᱟᱹ ᱥᱚᱢᱚᱭ ᱾
ᱦᱳᱭ ᱦᱳᱭ ᱟᱫᱚ ᱠᱷᱟᱱ ᱛᱤᱱᱟᱹᱜ ᱴᱟᱠᱟ ᱞᱤᱝ ᱧᱟᱢ ᱫᱟᱥᱮ ᱵᱟᱝ, ᱟᱪᱷᱟ ᱛᱟᱦᱚᱞᱮ ᱚᱱᱛᱮ ᱫᱚ ᱦᱮᱸ ᱞᱟᱹᱭ ᱵᱤᱱ ᱪᱮᱫ ᱵᱤᱱ ᱞᱟᱹᱭ ᱮᱫᱟ?
ᱞᱟᱹᱭ ᱫᱟᱞᱤᱧ ᱵᱟᱸᱠᱩᱰᱟ ᱨᱮ ᱢᱟ ᱯᱨᱨᱟᱟᱭ ᱡᱟᱭᱜᱟ ᱦᱮᱸ ᱛᱚ ᱞᱟᱹᱭ ᱫᱟᱞᱤᱧ ᱵᱟᱸᱠᱩᱲᱟ ᱨᱮᱢᱟ ᱯᱨᱟᱭ ᱡᱟᱭᱜᱟ ᱨᱮᱢᱟ ᱵᱷᱚᱨᱛᱤ ᱯᱚᱨᱠᱨᱤᱭᱟ ᱢᱟ ᱪᱟᱹᱞᱩ ᱟᱠᱟᱱ ᱜᱮ ᱵᱷᱮᱨᱤᱯᱷᱤᱠᱮᱥᱚᱱ ᱠᱚᱢᱟ ᱪᱟᱞᱟᱜ ᱠᱟᱱᱟ ᱾ ᱠᱟᱱ ᱜᱮᱭᱟ
ᱦᱳᱭ ᱦᱳᱭ ᱟᱫᱚ ᱯᱨᱚᱛᱮᱠᱴᱤ ᱨᱮᱜᱮ ᱪᱟᱞᱟᱜ ᱠᱟᱱᱟ ᱟᱫᱚ ᱟᱹᱞᱤᱧ ᱫᱚᱞᱤᱧ ᱢᱚᱱᱮ ᱠᱟᱜ-ᱟ ᱥᱟᱱᱛᱟᱞᱤ ᱢᱤᱰᱤᱭᱟᱢ ᱛᱮᱞᱤᱧ ᱵᱷᱚᱨᱛᱤ-ᱟ ᱮ ᱠᱚᱱ ᱛᱮ ᱟᱨᱠᱤ ᱟᱫᱚ
ᱛᱟᱦᱚᱞᱮ ᱮᱭ ᱪᱮᱥ ᱠᱚᱨᱮ ᱦᱚᱸ ᱥᱟᱱᱛᱟᱞᱤ ᱢᱤᱰᱭᱟᱢ ᱜᱮ ᱛᱟᱦᱮᱸ ᱠᱟᱱ ᱛᱟᱵᱮᱱᱟ ᱴᱳᱴᱟᱞᱤ ᱜᱮ ᱵᱟᱝ,
ᱦᱩᱸ ᱦᱩᱸ ᱦᱩᱸ
ᱟᱪᱪᱷᱟ ᱚᱱᱟ ᱦᱚᱸ ᱱᱟᱯᱟᱭ ᱠᱟᱛᱷᱟ ᱠᱟᱱ ᱜᱮᱭᱟ᱾ ᱟᱭᱳ ᱟᱲᱟᱝ ᱛᱮ ᱥᱮᱪᱮᱫ ᱦᱚᱸ ᱵᱷᱟᱜᱤ ᱜᱮᱭᱟ᱾
ᱦᱳᱭ
ᱦᱮᱸ ᱦᱮᱸ ᱟᱹᱞᱤᱧ ᱦᱚᱸ ᱯᱟᱹᱴᱷᱩᱣᱟᱹ ᱠᱟᱱ ᱜᱮᱭᱟᱞᱤᱧ ᱟᱹᱞᱤᱧ ᱦᱚᱸ ᱯᱟᱲᱦᱟᱜ ᱫᱚᱞᱤᱧ ᱯᱟᱲᱦᱟᱜ ᱠᱟᱱ ᱜᱮᱭᱟ᱾
ᱚ ᱟᱨ ᱛᱟᱦᱚᱞᱮ ᱚᱱᱛᱮ ᱫᱚ ᱪᱮᱫ ᱞᱮᱠᱟ ᱥᱟᱱᱛᱟᱞᱤ ᱢᱤᱰᱤᱭᱟᱢ ᱛᱮ ᱪᱮᱫ ᱞᱮᱠᱟ ᱯᱟᱲᱦᱟᱜ ᱠᱚ ᱪᱟᱞᱟᱜ ᱠᱟᱱᱟ?
ᱪᱟᱞᱟᱜ ᱠᱟᱱ ᱜᱮᱭᱟ ᱵᱷᱟᱜᱮ ᱜᱮ ᱱᱚᱛᱮ ᱦᱚᱸ ᱥᱟᱱᱛᱟᱞᱤ ᱢᱤᱰᱤᱭᱟᱢ ᱠᱚ ᱦᱮᱱᱟᱜ ᱵᱟᱲᱟ ᱜᱮᱭᱟ ᱥᱮ
ᱦᱮ ᱦᱮ ᱟᱨ ᱛᱟᱦᱚᱞᱮ ᱟᱛᱩ ᱠᱚᱨᱮᱫ ᱫᱚᱯᱮ ᱡᱟᱦᱟᱸᱨᱮ ᱟᱯᱮᱭᱟᱜ ᱟᱹᱛᱩ ᱠᱟᱱᱟ ᱚᱸᱰᱮ ᱫᱚ ᱪᱮᱫᱠᱟ ᱥᱟᱱᱛᱟᱞᱤ ᱢᱤᱰᱤᱭᱟᱢ ᱨᱮᱱᱟᱜ ᱤᱥᱠᱩᱞ ᱠᱚ ᱪᱮᱫ ᱞᱮᱠᱟ ᱢᱮᱱᱟᱜᱥ
ᱢᱟᱱᱮ ᱪᱮᱫᱠᱟᱞᱤᱧ ᱞᱟᱹᱭᱟᱵᱮᱱᱟ ᱱᱚᱛᱮ ᱟᱞᱮ ᱫᱚ ᱟᱹᱛᱩ ᱫᱚ ᱢᱟᱱᱮ ᱰᱷᱮᱨ ᱧᱚᱜ ᱠᱚᱪᱟ ᱧᱚᱜ ᱨᱮ ᱚᱲᱟᱜ ᱛᱟᱹᱞᱤᱧ ᱦᱮᱸᱥᱮ ᱛᱟᱦᱚᱞᱮ ᱱᱚᱣᱟ ᱠᱚᱨᱮ ᱫᱚ ᱦᱟᱭ ᱤᱥᱠᱩᱞ ᱠᱚ ᱚᱱᱠᱟ ᱦᱮᱱᱟᱜ ᱨᱮᱦᱚᱸ ᱚᱱᱠᱟ ᱥᱮᱨᱚᱠᱚᱢ ᱫᱚ ᱥᱟᱱᱛᱟᱞᱤ ᱫᱚ ᱵᱟᱹᱱᱩᱜ-ᱟ ᱪᱚᱨᱪᱟ ᱫᱚ ᱢᱟᱱᱮ ᱢᱤᱰᱤᱭᱟᱢ ᱫᱚ ᱟᱨᱠᱤ ᱡᱟᱦᱟᱸ ᱫᱚ ᱯᱷᱟᱥᱴ ᱞᱮᱝᱜᱩᱭᱮᱡᱽ ᱚᱱᱟ ᱯᱷᱟᱥᱴ ᱞᱮᱝᱜᱩᱭᱮᱡᱽ ᱛᱮᱫ ᱢᱮᱱᱟᱜ-ᱟ ᱥᱟᱱᱛᱟᱞᱤ ᱢᱮᱱᱠᱷᱟᱱ ᱡᱟᱦᱟᱸ ᱯᱨᱟᱭᱢᱟᱨᱤ ᱤᱥᱠᱩᱞ ᱠᱚᱨᱮᱜ ᱫᱚ ᱦᱮᱱᱟᱜ-ᱟ᱾ᱟᱨ ᱢᱟᱨᱟᱝ ᱵᱤᱫᱽᱫᱟᱹᱜᱟᱲ ᱠᱚᱨᱮ ᱫᱚ ᱯᱷᱟᱥᱴ ᱞᱮᱝᱜᱩᱭᱮᱡᱽ ᱦᱤᱥᱟᱹᱵ ᱛᱮ ᱦᱮ-ᱟ ᱢᱤᱰᱤᱭᱟᱢ ᱫᱚ ᱚᱱᱠᱟ ᱫᱚ ᱵᱟᱹᱱᱩᱜ-ᱟ ᱥᱩᱨ ᱥᱩᱯᱩᱨ ᱨᱮ᱾ ᱛᱟᱨᱯᱚᱨᱮ ᱟᱞᱮ ᱥᱩᱨ ᱥᱩᱯᱩᱨ ᱚᱱᱠᱟ ᱢᱤᱫ ᱵᱟᱨ ᱦᱮᱱᱟᱜ ᱟᱠᱟᱜ-ᱟ ᱮᱠᱴᱩᱭ ᱪᱟᱞᱟᱣ ᱧᱚᱜ ᱠᱟᱛᱮᱫ᱾ ᱨᱟᱱᱤ ᱵᱟᱸᱫᱷ ᱠᱚᱵᱮᱱ ᱟᱸᱡᱚᱢ ᱵᱟᱲᱟ ᱠᱟᱫ ᱜᱮᱭᱟ᱾
ᱦᱚᱸ ᱦᱚᱸ
ᱚᱱᱟ ᱠᱚᱨᱮ ᱠᱤᱪᱷ ᱜᱟᱱ ᱢᱮᱱᱟᱜ-ᱟ᱾
ᱚ ᱟᱪᱪᱷᱟ ᱟᱪᱪᱷᱟ
ᱟᱵᱮᱱ ᱫᱚ ᱛᱟᱦᱚᱞᱮ ᱦᱩᱰᱤᱧ ᱠᱷᱚᱱᱜᱮ ᱥᱟᱱᱛᱟᱲᱤ ᱢᱤᱰᱤᱭᱟᱢ ᱜᱮ ᱵᱟᱝ?
ᱦᱩᱸ ᱦᱩᱸ
ᱵᱟᱸᱠᱩᱲᱟ ᱠᱚᱨᱮ ᱦᱚᱸᱛᱚ ᱦᱮᱱᱟᱜ-ᱟᱛᱚ ᱥᱟᱱᱛᱟᱞᱤ ᱢᱤᱰᱤᱭᱟᱢ ᱠᱚᱞᱮᱡᱽ ᱚᱱᱠᱟ
ᱦᱚᱸ ᱦᱚᱸ ᱢᱮᱱᱟᱜ ᱜᱮᱭᱟ᱾
ᱦᱩᱸ ᱛᱟᱦᱚᱞᱮ ᱱᱤᱛᱚᱜ ᱫᱚ ᱟᱯᱟᱫᱟᱛᱚ ᱚᱲᱟᱜ ᱨᱮᱜᱮ ᱢᱮᱱᱟᱜ ᱟᱠᱟᱫ ᱵᱮᱱ ᱜᱮᱭᱟ ᱵᱟᱝ
ᱦᱳᱭ ᱦᱳᱭ ᱚᱲᱟᱜ ᱠᱚᱨᱮ ᱜᱮ
ᱛᱟᱦᱚᱞᱮ ᱡᱚᱢ ᱵᱟᱲᱟ ᱠᱚᱫᱚ ᱦᱩᱭᱱᱟ ᱥᱮ ᱟᱣᱹᱨᱤ?
ᱡᱚᱢ ᱵᱟᱲᱟ ᱠᱚᱫᱚ ᱟᱹᱣᱤᱭ-ᱟ ᱦᱩᱭᱩᱜ-ᱟ
ᱟᱪᱪᱷᱟ
ᱛᱟᱦᱚᱞᱮ ᱪᱮᱫ ᱞᱮᱠᱟ ᱟᱯᱮ ᱚᱱᱛᱮ ᱪᱟᱥᱵᱟᱥ ᱠᱚ ᱠᱟᱹᱴᱤᱡ ᱵᱮᱱ ᱞᱟᱹᱭ ᱞᱮᱠᱷᱟᱱ
ᱪᱟᱥᱵᱟᱥ ᱠᱚᱫᱚ ᱟᱭᱟᱜ ᱤᱱᱟᱠᱷᱟᱱ ᱟᱣᱨᱤ ᱨᱮᱭᱟᱜ ᱩᱱᱟᱹᱜᱴᱟᱠ ᱫᱚ ᱟᱫᱚ ᱛᱚᱞᱟ ᱠᱚ ᱠᱟᱹᱴᱤᱡ ᱦᱟᱨᱟ ᱦᱤᱡᱩᱜ ᱠᱟᱱᱟ ᱱᱤᱛᱚᱜ ᱫᱚ ᱟᱫᱚ ᱚᱱᱟ ᱟᱨᱠᱤ ᱠᱷᱮᱛ ᱠᱚᱜᱮ ᱟᱨᱠᱤ ᱥᱤ ᱦᱩᱭᱩᱜ ᱠᱟᱱᱟ᱾ ᱪᱟᱞᱟᱜ ᱠᱟᱱᱟ᱾ ᱵᱟᱲᱟᱭ ᱫᱟᱭᱛᱚ ᱟᱫᱚ ᱫᱟᱜ ᱠᱷᱟᱹᱛᱤᱨ ᱛᱮ ᱟᱨᱠᱤ ᱥᱤ ᱵᱟᱲᱟᱭ ᱦᱩᱭᱩᱜ ᱠᱟᱱᱟ ᱟᱨ ᱟᱨ ᱟᱞᱮᱥᱮᱱ ᱫᱚ ᱫᱟᱜ ᱠᱚ ᱵᱟᱝ ᱧᱟᱢᱚᱜ-ᱟ ᱚᱛᱚᱴᱟ ᱫᱚ ᱟᱫᱚ ᱛᱟᱦᱚᱞᱮ ᱡᱟᱦᱟᱸ ᱥᱮᱨᱢᱟ ᱫᱟᱜ ᱛᱮ ᱚᱱᱟ ᱛᱮᱜᱮ ᱫᱟᱜᱚᱜ ᱠᱟᱱᱟ ᱚᱱᱟ ᱛᱮᱜᱮ ᱚᱱᱟ ᱫᱟᱜ ᱟᱸᱡᱮᱫ ᱞᱮᱱᱠᱷᱟᱱ ᱛᱚ ᱨᱚᱦᱚᱭ ᱵᱟᱝ ᱜᱟᱱᱚᱜ-ᱟ᱾
ᱦᱮᱸ ᱦᱮᱸ
ᱟᱞᱮ ᱦᱚᱸ ᱚᱱᱠᱟᱜᱮ ᱥᱮᱨᱢᱟ ᱡᱟᱹᱲᱤ ᱵᱷᱚᱨᱥᱟ ᱜᱮ ᱥᱟᱱᱟᱢ ᱟᱜ᱾
ᱱᱚᱜ-ᱚᱭ ᱟᱞᱮ ᱥᱮᱫ ᱢᱟ ᱮᱠᱟᱞ ᱜᱮ ᱫᱟᱜ ᱡᱟᱹᱲᱤ ᱜᱮ ᱵᱟᱹᱱᱩᱜ ᱱᱚᱜ-ᱚᱭ ᱦᱚᱞᱟ ᱢᱟᱫᱮᱨ ᱠᱷᱚᱱᱮ ᱮᱛᱚᱦᱚᱵᱮᱜ-ᱟ᱾ ᱛᱚᱞᱟ ᱠᱚ ᱜᱤᱰᱤ ᱵᱟᱲᱟ ᱦᱩᱭ ᱞᱮᱱ ᱨᱮᱦᱚ ᱠᱤ ᱠᱤᱪᱷᱩ ᱜᱟᱱ ᱫᱚᱢᱮ ᱥᱤᱛᱩᱝ ᱵᱟᱲᱟ ᱠᱮᱫ ᱜᱮᱭᱟ ᱥᱮ ᱠᱤᱪᱷᱩ ᱜᱟᱱ ᱫᱚ ᱱᱚᱥᱴᱚ ᱵᱟᱲᱟᱭᱮᱱ ᱜᱮᱭᱟ ᱛᱟᱦᱚᱞᱮ ᱟᱨᱚ ᱫᱚᱦᱲᱟ ᱫᱷᱟᱣ ᱜᱤᱲᱤ ᱵᱟᱲᱟ ᱦᱩᱭ ᱠᱟᱱᱟ ᱟᱫᱚ ᱚᱱᱟᱜᱮ ᱦᱟᱸᱜ ᱠᱤᱪᱷᱩ ᱜᱟᱱ ᱫᱚ ᱦᱟᱨᱟ ᱵᱟᱲᱟᱜ ᱠᱟᱱᱟ ᱱᱚᱜ-ᱚᱭ ᱦᱟᱸᱜ ᱱᱚᱜ-ᱚ ᱱᱚᱝᱠᱟ ᱫᱟᱜ ᱨᱮᱱᱟᱜ ᱦᱚᱸ ᱴᱷᱤᱠ ᱴᱷᱤᱠᱟᱹᱱ ᱵᱟᱝ ᱵᱩᱡᱩᱜ ᱠᱟᱱᱟ ᱪᱮᱫ ᱪᱤᱠᱟᱹᱜ ᱠᱟᱱᱟ ᱦᱟᱸᱜ᱾
ᱦᱳᱭ ᱦᱳᱭ
ᱨᱮᱸᱜᱮᱡ ᱦᱚᱲ ᱛᱚ ᱪᱟᱥ ᱵᱷᱚᱨᱥᱟ ᱜᱮ ᱡᱚᱛᱚᱣᱟᱜ ᱟᱨ ᱪᱟᱥ ᱦᱚᱸ ᱡᱩᱫᱤ ᱴᱷᱤᱠ ᱵᱟᱝ ᱦᱩᱭᱩᱜ-ᱟ᱾
ᱦᱳᱭ ᱦᱳᱭ ᱟᱵᱚ ᱫᱚ ᱟᱫᱚ ᱪᱟᱥ ᱵᱷᱚᱨᱥᱟ ᱜᱮ ᱡᱚᱛᱚ ᱠᱤᱪᱷᱩ ᱥᱮ ᱟᱫᱚ ᱚᱱᱟ ᱜᱮ ᱡᱩᱫᱤ ᱵᱟᱝ ᱦᱩᱭᱩᱜ ᱛᱟᱵᱚᱱᱟ ᱛᱟᱦᱚᱞᱮ ᱟᱵᱚ ᱫᱚ ᱡᱚᱢ ᱡᱚᱢ ᱨᱮᱱᱟᱜ ᱴᱷᱤᱠ ᱴᱷᱤᱠᱟᱹᱱᱟ ᱜᱮ ᱵᱟᱝ ᱛᱟᱦᱮᱱ ᱛᱟᱵᱚᱱᱟ ᱛᱚ᱾
ᱦᱳᱭ ᱦᱳᱭ ᱪᱟᱥ ᱨᱮ ᱜᱮ ᱡᱚᱛᱚᱣᱟᱜ ᱛᱟᱵᱚᱱ ᱟᱵᱚ ᱫᱟ ᱞᱟᱡ ᱫᱟᱠᱟ ᱠᱷᱚᱱᱟᱜ ᱡᱚᱛᱚᱣᱟᱜ
ᱦᱳᱭ
ᱛᱟᱦᱚᱞᱮ ᱟᱯᱮ ᱚᱱᱛᱮ ᱫᱚ ᱪᱮᱫ ᱞᱮᱠᱟ ᱵᱤᱨ ᱵᱩᱨᱩ ᱠᱚ ᱫᱚ ᱢᱮᱱᱟᱜ ᱜᱮᱭᱟ ᱥᱮ ᱵᱟᱝ ᱜᱮ?
ᱦᱮᱸ ᱢᱮᱱᱟᱜ ᱜᱮᱭᱟ ᱵᱤᱨ ᱵᱩᱨᱩ ᱠᱚ ᱫᱚ᱾
ᱮᱸ ᱟᱪᱷᱟ ᱦᱩᱸ ᱛᱚ
ᱵᱩᱨᱩ ᱫᱚ ᱵᱮᱥᱤ ᱵᱩᱨᱩ ᱫᱚ ᱚᱱᱠᱟ ᱵᱩᱨᱩ ᱫᱚ ᱵᱟᱹᱱᱩᱜ-ᱟ ᱟᱫᱚ ᱵᱤᱨ ᱠᱚ ᱫᱚ ᱫᱚᱢ ᱜᱮ ᱢᱮᱱᱟᱜ ᱜᱮᱭᱟ᱾
ᱦᱮᱸ ᱢᱟᱱᱮ ᱥᱟᱦᱟᱱ ᱥᱟᱠᱟᱢ ᱨᱮᱱᱟᱜ ᱮᱴᱠᱮ ᱴᱚᱬᱮ ᱠᱚ ᱫᱚ ᱵᱟᱝ ᱦᱩᱭᱩᱜ ᱜᱮᱭᱟ ᱩᱱᱟᱹ ᱮᱠᱴᱟ ᱫᱚ ᱵᱟᱝ
ᱦᱳᱭ ᱦᱳᱭ ᱟᱫᱚ ᱚᱱᱟ ᱪᱟᱥ ᱨᱮᱱᱟᱜ ᱜᱮ ᱠᱟᱴᱤ ᱟᱹᱰᱤ ᱮᱴᱠᱮ ᱴᱚᱬᱮ ᱦᱩᱭᱩᱜ ᱜᱮᱭᱟ ᱢᱟᱱᱮ ᱫᱟᱜ ᱵᱟᱝ ᱦᱳᱭᱩᱳᱜ-ᱟ ᱡᱩᱫᱤ ᱛᱟᱦᱚᱞᱮ ᱪᱟᱥ ᱦᱚᱸ ᱵᱟᱝ ᱦᱳᱭᱳᱜ-ᱟ᱾
ᱟᱞᱮ ᱦᱚᱸ ᱚᱱᱠᱟ ᱜᱮ ᱡᱚ ᱮᱴᱠᱮ ᱴᱚᱬᱮ ᱫᱚ ᱚᱱᱟ ᱫᱟᱜ ᱜᱮ ᱥᱮᱨᱢᱟ ᱡᱟᱹᱲᱤ ᱜᱮ ᱟᱞᱮ ᱫᱚ ᱢᱮᱱ ᱜᱟᱱᱚᱜᱟ ᱰᱮᱢ ᱥᱩᱨ ᱨᱮᱱ ᱦᱚᱲ ᱠᱟᱱᱟᱞᱮ ᱮᱱ ᱨᱮ ᱦᱚᱸ ᱫᱟᱜ ᱫᱚ ᱵᱟᱞᱮ ᱧᱟᱢᱟ ᱟᱞᱮ ᱫᱚ ᱠᱟᱨᱚᱱ ᱪᱮᱫᱟᱜ ᱥᱮ ᱟᱞᱮ ᱫᱚ ᱪᱮᱛᱟᱱ ᱥᱮᱫ ᱧᱚᱜ ᱞᱮ ᱯᱟᱲᱟᱜ ᱠᱟᱱᱟ ᱠᱮᱱᱮᱞ ᱫᱚ ᱞᱟᱛᱟᱨ ᱥᱮᱡ ᱠᱚ ᱟᱲᱟᱜᱟ ᱥᱮ ᱫᱟᱜ ᱫᱚ
ᱦᱳᱭ ᱦᱳᱭ
ᱛᱟᱦᱚᱞᱮ ᱚᱱᱱᱟ ᱠᱷᱟᱹᱛᱤᱨ ᱟᱨ ᱠᱤ ᱛᱟᱦᱚᱞᱮ ᱥᱚᱵᱽᱡᱤ ᱴᱚᱵᱡᱤ ᱠᱚ ᱪᱮᱫ ᱞᱮᱠᱟ ᱯᱮ ᱪᱟᱥ ᱵᱟᱲᱟᱭ ᱜᱮᱛᱮ ᱛᱤᱱᱟᱹᱜ ᱜᱟᱱ ᱛᱤᱱᱟᱹᱜ ᱡᱟᱹᱥᱛᱤ ᱧᱚᱜ
ᱦᱮᱸ ᱥᱚᱵᱡᱤ ᱫᱚ ᱠᱚᱢ ᱠᱚᱢ ᱟᱨ ᱠᱤ ᱚᱲᱟᱜ ᱨᱮ ᱡᱚᱢ ᱞᱮᱠᱟ ᱟᱫᱚ ᱵᱟᱠᱷᱟᱱ ᱫᱚ ᱫᱟᱜ ᱵᱟᱝ ᱠᱷᱟᱱ ᱫᱚ ᱪᱤᱠᱟᱹᱛᱮ ᱥᱚᱵᱡᱤ ᱪᱟᱥ ᱦᱚᱸ ᱦᱳᱭᱳᱜ-ᱟ᱾
ᱦᱳᱭ ᱟᱞᱮ ᱥᱮᱫ ᱦᱚᱸ ᱚᱱᱠᱟ ᱜᱮ ᱚᱲᱟᱜ ᱩᱛᱩ ᱡᱚᱢ ᱪᱟᱞᱟᱜ ᱞᱮᱠᱟ ᱢᱤᱫ ᱵᱟᱨ ᱠᱤᱪᱷᱩ ᱨᱚᱦᱚᱭ ᱵᱟᱲᱟᱭ ᱦᱩᱭᱩᱜ ᱜᱮᱭᱟ ᱵᱟᱝ ᱠᱷᱟᱱ ᱫᱚ ᱵᱟᱝ ᱜᱮ ᱱᱚᱜ ᱡᱟ ᱨᱚᱦᱚᱭ ᱦᱩᱭᱩᱜᱼᱟ, ᱦᱩᱲᱩ ᱜᱮ᱾
ᱦᱳᱭ, ᱟᱫᱚ ᱱᱚᱣᱟ ᱵᱚᱨᱥᱟ ᱨᱮ ᱪᱷᱟᱲᱟ ᱛᱚ ᱯᱚᱛ ᱵᱟᱹᱱᱩᱜᱼᱟ᱾ ᱢᱟᱱᱮ ᱵᱤᱨ ᱫᱤᱥᱚᱢ ᱦᱚᱲ ᱟᱜ ᱫᱚ᱾
ᱛᱟᱦᱚᱞᱮ ᱱᱚᱣᱟ ᱨᱮ ᱫᱚ ᱛᱤᱱᱟᱹᱜ ᱫᱤᱱ ᱠᱷᱚᱱ ᱛᱟᱦᱚᱞᱮ ᱛᱤᱱᱟᱹᱜ ᱢᱟᱲᱟᱝ ᱠᱷᱚᱱᱟᱜ ᱡᱚᱯᱲᱟᱣ ᱦᱮᱱᱟᱜ ᱟᱠᱟᱫ ᱵᱤᱱᱟ?
ᱵᱤᱥᱤ ᱢᱟᱲᱟᱝ ᱫᱚ ᱵᱟᱝ ᱜᱮ᱾ ᱢᱤᱫ ᱥᱚᱯᱛᱟᱦ ᱜᱟᱱ ᱦᱳᱭᱳᱜ ᱠᱟᱱᱟ᱾
ᱟᱪᱪᱷᱟ ᱟᱪᱪᱷᱟ᱾
ᱟᱹᱵᱤᱱ ᱫᱚ?
ᱟᱹᱞᱤᱧ ᱦᱚᱸ ᱚᱱᱠᱟ ᱜᱮ᱾ ᱟᱹᱞᱤᱧ ᱦᱚᱸ ᱢᱟᱨᱮ ᱫᱚᱢᱮ ᱫᱚ ᱵᱟᱝ ᱞᱤᱧ ᱢᱟᱨᱮ ᱠᱟᱱᱟ, ᱟᱹᱞᱤᱧ ᱦᱚᱸ ᱤᱱᱠᱟᱹ ᱜᱮ ᱞᱤᱧ ᱦᱩᱡᱩᱜ ᱠᱟᱱᱟ᱾ ᱢᱤᱫ ᱥᱚᱯᱛᱟᱦᱚ ᱦᱚᱸ ᱟᱹᱞᱤᱧ ᱟᱜ ᱫᱚ ᱟᱣᱨᱤ ᱦᱩᱭᱩᱜ ᱛᱟᱹᱞᱤᱧᱟ᱾ ᱢᱚᱱᱮ ᱠᱟᱜ ᱵᱤᱱ ᱢᱚᱬᱮ ᱫᱤᱱ ᱜᱟᱱ᱾
ᱚ ᱦᱚᱸ᱾
ᱦᱩᱸ ᱫᱤᱭᱮ ᱛᱟᱞᱦᱮ ᱱᱤᱛᱚᱜ ᱫᱚ ᱚᱲᱟᱜ ᱠᱚ ᱨᱮ ᱫᱚ ᱚᱱᱠᱟ ᱠᱟᱹᱢᱤ ᱠᱟᱡᱽ ᱠᱚ ᱫᱚ ᱦᱟᱸᱜ ᱟᱹᱣᱨᱤ ᱮᱛᱚᱦᱚᱵᱚᱜᱼᱟ ᱵᱟᱝ?
ᱟᱹᱣᱨᱤ ᱟᱹᱣᱨᱤ ᱮᱛᱚᱦᱚᱵᱚᱜᱼᱟ, ᱢᱟᱱᱮ ᱚᱱᱟ ᱠᱷᱮᱛ ᱠᱚ ᱜᱮ ᱥᱤ ᱪᱟᱞᱟᱜ ᱠᱟᱱᱟ᱾ ᱟᱫᱚ ᱨᱚᱦᱚᱭ ᱫᱚ ᱱᱟᱜᱠᱷᱟᱱ ᱟᱣᱨᱤ ᱦᱩᱭᱩᱜᱼᱟ ᱟᱨ ᱵᱷᱟᱹᱜᱤ ᱴᱷᱤᱠᱮ ᱫᱟᱜ ᱞᱮᱠᱷᱟᱱ ᱛᱚᱵᱮ ᱛᱚ ᱨᱚᱦᱚᱭ ᱦᱩᱭᱩᱜᱼᱟ᱾
ᱦᱳᱭ ᱦᱳᱭ, ᱫᱟᱜ ᱜᱮᱛᱚ ᱚᱱᱮ ᱚᱱᱠᱟ ᱵᱟᱭ ᱫᱟᱜ ᱮᱫᱼᱟ, ᱢᱤᱫ ᱫᱤᱱᱮ ᱫᱟᱜ ᱮᱫ ᱠᱷᱟᱱ ᱯᱩᱱ ᱢᱚᱬᱮ ᱫᱤᱱ ᱵᱟᱭ ᱫᱟᱜ ᱮᱜᱼᱟ᱾
ᱦᱳᱭ ᱟᱫᱚ ᱚᱱᱮ ᱥᱤᱛᱩᱝ ᱮᱜᱟᱭ, ᱥᱤᱛᱩᱝ ᱛᱮᱜᱮ ᱛᱚ ᱫᱟᱜ ᱫᱚ ᱟᱸᱡᱮᱫ ᱪᱟᱵᱟᱜ ᱠᱟᱱᱟ ᱡᱷᱚᱛᱚ᱾
ᱦᱮᱸ᱾
ᱦᱩᱸ ᱟᱪᱪᱷᱟ ᱛᱚᱵᱮ ᱴᱟᱭᱤᱢ ᱠᱚ ᱦᱚ ᱦᱩᱭ ᱦᱮᱡ ᱮᱱᱟ, ᱴᱷᱤᱠ ᱜᱮᱭᱟ ᱛᱚᱵᱮ᱾